ᱦᱮᱞᱳ᱾
ᱦᱮᱸ ᱡᱚᱦᱟᱨ ᱜᱮ᱾
ᱦᱮᱸ ᱡᱚᱦᱟᱨ ᱜᱮ, ᱟᱸᱡᱚᱢ ᱠᱟᱱᱟ?
ᱦᱮᱸ ᱟᱸᱡᱚᱢᱚᱜ ᱠᱟᱱᱟ᱾
ᱟᱪᱪᱷᱟ ᱟᱪᱪᱷᱟ, ᱛᱟᱦᱚᱞᱮ ᱜᱚᱝᱠᱮ ᱞᱟᱹᱭ ᱢᱮ ᱱᱟᱯᱟᱭ ᱜᱮᱭᱟᱢ?
ᱦᱮᱸ ᱤᱧ ᱫᱚ ᱱᱟᱯᱟᱭ ᱜᱮᱭᱟ᱾ ᱟᱢ ᱜᱮ?
ᱦᱮᱸ ᱤᱧ ᱦᱚ ᱢᱚᱸᱡᱽ ᱜᱮ᱾
ᱚ ᱫᱤᱭᱮ ᱠᱤᱫᱩᱵ ᱛᱟᱦᱚᱞᱮ ᱡᱚᱢ ᱵᱟᱲᱟ ᱦᱩᱭ ᱱᱟ ᱥᱮ ᱵᱟᱝ?
ᱦᱮᱸ ᱠᱤᱫᱩᱵ ᱠᱚ ᱦᱩᱭ ᱠᱟᱱᱟ ᱮᱠᱷᱚᱱ᱾
ᱚ ᱫᱟᱠᱟ ᱥᱮᱫ ᱨᱩᱴᱤ ᱯᱮ ᱡᱚᱢᱚᱜ ᱜᱮᱭᱟ? ᱦᱮᱸ ᱡᱚᱢ ᱦᱩᱭ ᱠᱟᱱᱟ, ᱟᱪᱪᱷᱟ᱾ ᱦᱮᱸ ᱤᱧ ᱦᱚ ᱫᱟᱠᱟ ᱜᱤᱧ ᱡᱚᱢ ᱠᱮᱫᱟ ᱡᱚᱢ ᱠᱟᱛᱮᱫ ᱜᱤᱧ ᱜᱤᱛᱤᱡ ᱠᱟᱱᱟ᱾
ᱟᱪᱪᱷᱟ ᱟᱪᱪᱷᱟ᱾ ᱛᱟᱦᱞᱮ ᱜᱚᱝᱠᱮ ᱡᱟᱹᱯᱩᱫ ᱫᱟᱭ ᱥᱮ ᱵᱟᱝ?
ᱡᱟᱹᱯᱩᱫ ᱫᱚ ᱵᱟᱭ ᱡᱟᱹᱯᱩᱫᱟᱭ ᱦᱚᱞᱟ ᱢᱟᱫᱷᱮᱨ ᱮ ᱫᱟᱜ ᱵᱟᱲᱟ ᱠᱮᱭᱟᱭ, ᱟᱫᱚ ᱛᱮᱤᱦᱮᱤᱧ ᱫᱚ ᱨᱤᱢᱤᱞᱻ ᱨᱤᱢᱤᱞ ᱫᱟᱜ ᱫᱚ ᱵᱟᱭ ᱫᱟᱜ ᱠᱟᱫᱟ, ᱟᱯᱮ ᱚᱱᱛᱮ?
ᱟᱪᱪᱷᱟ ᱟᱪᱪᱷᱟ, ᱟᱞᱮ ᱱᱚᱛᱮ ᱫᱚ ᱫᱟᱜ ᱫᱟᱭ ᱱᱤᱛᱳ ᱦᱚᱸ᱾
ᱚ ᱛᱟᱦᱚᱞᱮ ᱦᱩᱲᱩ ᱨᱚᱦᱚᱭ ᱠᱚᱫᱚ ᱫᱷᱩᱨᱟᱹᱣ ᱦᱩᱭ ᱠᱟᱱᱟ ᱥᱮ ᱪᱮᱫ?
ᱦᱮᱸ ᱫᱷᱩᱨᱟᱹᱣ ᱦᱩᱭ ᱠᱟᱱᱟ᱾
ᱦᱩᱸ᱾
ᱚᱱᱠᱟ ᱵᱟᱹᱫᱽ ᱠᱚᱫᱚ ᱦᱟᱸᱜ ᱠᱷᱟᱱ ᱨᱚᱦᱚᱭ ᱠᱟᱛᱮᱜ ᱯᱩᱨᱟᱹᱣ ᱦᱩᱭᱱᱟ ᱟᱨᱠᱤ ᱦᱮᱸᱥᱮ᱾
ᱚ᱾
ᱟᱫᱚ ᱵᱟᱹᱭᱦᱟᱹᱲ ᱜᱮ ᱵᱟᱹᱠᱤ ᱢᱮᱱᱟᱜᱼᱟ, ᱵᱟᱹᱭᱦᱟᱹᱲ ᱫᱚ ᱫᱚᱢᱮ ᱫᱟᱜ ᱪᱟᱞᱟᱜ ᱠᱟᱱᱟ᱾ ᱦᱮᱸᱥᱮ ᱟᱞᱮᱥᱮᱫ ᱫᱚᱢᱮ ᱟᱨᱠᱤ ᱫᱟᱜ ᱡᱟᱹᱲᱤ ᱠᱚ ᱟᱹᱰᱤ ᱡᱳᱨ ᱵᱮᱥᱤ ᱜᱮᱭᱟ,
ᱚ ᱛᱟᱦᱚᱞᱮ ᱵᱷᱟᱹᱞᱤ ᱜᱮ ᱫᱟᱜ ᱠᱟᱫᱟ ᱟᱯᱮ ᱥᱮᱫ ᱫᱚ᱾
ᱦᱮᱸ ᱟᱹᱰᱤ ᱡᱳᱨ ᱜᱮ ᱫᱟᱜ ᱠᱟᱫᱟᱭ, ᱠᱟᱨᱚᱱ ᱦᱮᱸ ᱵᱟᱹᱭᱦᱟᱹᱲ ᱫᱚ ᱵᱟᱝ ᱜᱟᱱᱚᱜ ᱠᱟᱱᱟ, ᱢᱟᱱᱮ ᱵᱟᱹᱫ ᱜᱟᱱᱟ ᱢᱟᱱᱮ ᱵᱤᱥᱟᱞ ᱵᱮᱯᱟᱨ᱾ ᱟᱨ ᱛᱟᱦᱚᱞᱮ ᱜᱚᱝᱠᱮ ᱟᱯᱮ ᱥᱮᱫ ᱫᱚ?
ᱟᱞᱮ ᱥᱮᱫ ᱫᱚ ᱚᱱᱠᱟ ᱫᱚ ᱵᱟᱭ ᱫᱟᱜ ᱠᱟᱫᱟᱭ᱾ ᱛᱷᱚᱲᱟᱭ ᱫᱟᱜ
ᱛᱚᱞ ᱯᱮ ᱟᱪᱪᱷᱟ ᱟᱪᱪᱷᱟ᱾
ᱦᱮᱸ ᱢᱤᱫ ᱵᱟᱨᱭᱟ ᱠᱷᱮᱛ ᱥᱤ ᱦᱩᱭ ᱠᱟᱱᱟ, ᱟᱫᱚ ᱜᱟᱹᱪᱷᱤ ᱫᱚ ᱦᱟᱨᱟᱣ ᱠᱟᱱᱟ᱾ ᱟᱹᱣᱨᱤᱞᱮ ᱛᱩᱫᱟ ᱦᱟᱸᱜ ᱵᱟᱨᱭᱟ ᱠᱷᱮᱛ ᱥᱤ ᱦᱩᱭ ᱠᱟᱱᱟ ᱦᱟᱸᱜ᱾ ᱟᱫᱚ ᱵᱟᱨ ᱯᱮ ᱫᱤᱱ ᱯᱚᱨ ᱫᱷᱩᱨᱟᱹᱣ ᱦᱩᱭᱩᱜᱼᱟ ᱦᱟᱸᱜ᱾
ᱟᱪᱪᱷᱟ᱾ ᱛᱟᱦᱚᱞᱮ ᱜᱚᱝᱠᱮ ᱟᱯᱮ ᱫᱤᱥᱚᱢ ᱫᱚ ᱛᱟᱦᱚᱞᱮ ᱚᱠᱟ ᱞᱮᱠᱟ?
ᱟᱞᱮ ᱫᱤᱥᱚᱢ ᱫᱚ ᱱᱚᱸᱰᱮ ᱫᱚ ᱱᱚᱛᱮ ᱫᱚ ᱜᱤᱛᱤᱞ ᱢᱮᱥᱟ ᱦᱟᱥᱟ ᱛᱟᱞᱮ ᱜᱤᱛᱤᱞ ᱢᱮᱥᱟ ᱟᱨ ᱛᱷᱚᱲᱟ ᱡᱮᱴᱠᱮ ᱧᱚᱜ ᱢᱮᱱᱟᱜ ᱠᱟᱫᱟ ᱠᱤᱪᱷᱩ ᱥᱮᱫ ᱫᱚ ᱛᱷᱚᱲᱟ ᱫᱚ᱾
ᱟᱪᱪᱷᱟ ᱟᱪᱪᱷᱟ᱾ ᱦᱩᱸ, ᱛᱟᱦᱚᱞᱮ ᱫᱚ ᱟᱹᱰᱤ ᱱᱟᱯᱟᱭᱟ ᱟᱨᱠᱤ᱾
ᱦᱮᱸ, ᱟᱨ ᱟᱯᱮ ᱥᱮᱫ ᱫᱚ?
ᱟᱞᱮᱥᱮᱫ ᱫᱚ ᱚᱱᱠᱟ, ᱮᱜ ᱫᱷᱤᱨᱤ ᱦᱟᱥᱟ ᱠᱟᱱᱟ ᱜᱚᱝᱠᱮ᱾
ᱳᱦᱸ
ᱟᱫᱚ ᱟᱞᱮ ᱥᱮᱫ ᱚᱱᱠᱟ ᱫᱚ ᱤᱭᱟᱹ ᱫᱚ ᱵᱟᱹᱱᱩᱜᱼᱟ᱾
ᱚ ᱛᱟᱦᱚᱞᱮ ᱪᱟᱥᱵᱟᱥ ᱫᱚ, ᱵᱟᱝ ᱦᱳᱭᱳᱜ ᱜᱮᱭᱟ, ᱛᱟᱦᱞᱮ ᱩᱱᱟᱹᱜ ᱫᱚ?
ᱦᱮᱸ ᱦᱳᱭᱛᱚ ᱦᱳᱭᱳᱜᱼᱟ, ᱱᱚᱛᱮ ᱦᱳᱭᱳᱜᱼᱟ᱾
ᱚ,
ᱪᱟᱥ ᱠᱚᱫᱚ ᱦᱳᱭᱩᱜ ᱜᱮᱭᱟ, ᱟᱫᱚ ᱢᱟᱱᱮ ᱚᱱᱠᱟ ᱯᱷᱚᱞᱚᱱ ᱠᱚ, ᱵᱟᱝ ᱦᱳᱭᱩᱜ ᱜᱮᱭᱟ ᱟᱨᱠᱤ ᱦᱮᱸᱥᱮ᱾
ᱦᱮᱸ,
ᱟᱫᱚ ᱫᱤᱨᱤ ᱦᱟᱥᱟ ᱛᱚ, ᱵᱩᱡ ᱫᱟᱲᱮᱭᱟᱜ ᱠᱟᱱ ᱜᱮᱭᱟᱵᱤᱱ᱾
ᱦᱮᱸ, ᱟᱞᱮ ᱥᱮᱫ ᱦᱚᱸ ᱚᱱᱠᱟᱜᱮ᱾ ᱟᱞᱮ ᱥᱮᱫ ᱫᱚ, ᱚᱱᱟ ᱫᱟᱜ ᱨᱮᱭᱟᱜ ᱜᱮ ᱥᱚᱢᱚᱥᱟ ᱫᱚ᱾
ᱟᱪᱪᱷᱟ, ᱟᱪᱪᱷᱟ᱾
ᱱᱚᱣᱟ ᱫᱟᱜ ᱨᱮᱜᱮ ᱱᱚᱣᱟ, ᱢᱤᱫ ᱫᱷᱟᱣ ᱜᱮ ᱪᱟᱥ ᱫᱚ ᱦᱳᱭᱳᱜᱼᱟ, ᱦᱳᱲᱳ ᱫᱚ᱾
ᱟᱪᱪᱷᱟ,
ᱟᱨ ᱮᱴᱟᱜ ᱡᱚᱠᱷᱟᱡ ᱫᱚ, ᱵᱟᱝ ᱦᱳᱭᱳᱜᱼᱟ᱾
ᱟᱪᱪᱷᱟ, ᱦᱮᱸ᱾ ᱛᱟᱦᱞᱮ ᱜᱚᱝᱠᱮ ᱟᱞᱮ ᱫᱚ ᱚᱱᱠᱟ ᱟᱨᱠᱤ, ᱟᱞᱮ ᱥᱮᱫ ᱫᱚ ᱚᱱᱠᱟ ᱪᱟᱥ ᱫᱚ ᱵᱟᱨ ᱵᱮᱲᱟ ᱜᱮ ᱦᱳᱭᱳᱜᱼᱟ ᱦᱮᱸᱥᱮ᱾
ᱦᱮᱸ,
ᱟᱫᱚ ᱠᱤᱱᱛᱩ ᱯᱷᱚᱞᱚᱱ ᱫᱚ ᱚᱱᱠᱟ ᱫᱚ ᱵᱟᱝ ᱦᱳᱭᱳᱜᱼᱟ ᱟᱨᱠᱤ, ᱪᱮᱫᱟᱜ ᱥᱮ ᱫᱷᱤᱨᱤ ᱦᱟᱥᱟ ᱥᱮ ᱫᱟᱜ ᱛᱮᱫᱚ ᱞᱮ ᱧᱟᱢ ᱜᱮᱭᱟ ᱥᱮᱨᱢᱟ ᱠᱷᱚᱱᱟᱜ ᱮ ᱡᱟᱹᱲᱤ ᱜᱮᱭᱟ, ᱟᱹᱰᱤ ᱡᱳᱨ ᱟᱞᱮ ᱥᱮᱫ ᱫᱚ ᱟᱨᱠᱤ᱾ ᱦᱮᱸᱥᱮ, ᱢᱟᱱᱮ ᱨᱚᱦᱚᱭ ᱫᱤᱱ ᱛᱮᱫᱚ ᱫᱚᱢᱮ ᱫᱟᱜ ᱟᱵᱤᱱ ᱜᱮᱭᱟ ᱟᱫᱚ ᱯᱷᱚᱞᱚᱱ ᱫᱚ ᱱᱟᱜ ᱠᱷᱟᱱ ᱚᱱᱠᱟ ᱫᱚ ᱵᱟᱝ ᱦᱳᱭᱳᱜᱼᱟ, ᱟᱫᱚ ᱦᱟᱥᱟ ᱨᱮᱱᱟᱜ ᱚᱱᱠᱟ ᱜᱩᱱ ᱵᱟᱹᱱᱩᱜᱼᱟ ᱥᱮ᱾
ᱦᱮᱸ ᱦᱮᱸ, ᱪᱮᱫ ᱠᱚᱯᱮ ᱪᱟᱥ ᱜᱮᱭᱟ ᱛᱟᱦᱚᱞᱮ?
ᱦᱮᱸ ᱟᱞᱮᱫᱚ ᱦᱳᱲᱳ ᱜᱮᱞᱮ ᱪᱟᱥᱟ, ᱜᱚᱝᱠᱮ ᱟᱫᱚ ᱮᱴᱟᱜ ᱫᱚ ᱵᱟᱝ?
ᱟᱨ ᱚᱱᱠᱟ ᱩᱛᱩ ᱠᱚ?
ᱩᱛᱩ ᱠᱚᱫᱚ ᱚᱱᱠᱟ ᱫᱚ ᱵᱟᱝ ᱦᱳᱭᱳᱜᱼᱟ, ᱟ ᱫᱟᱜ ᱛᱚ ᱚᱱᱠᱟ ᱫᱚ ᱵᱟᱹᱱᱩᱜᱼᱟ ᱟᱨᱠᱤ, ᱟᱞᱮ ᱫᱚ ᱚᱱᱮ ᱥᱤᱱᱥ ᱥᱮᱨᱢᱟ ᱫᱟᱜ ᱦᱳᱲᱳ ᱨᱚᱦᱚᱭ ᱥᱳᱚᱢᱚᱭ ᱫᱚ ᱫᱟᱜ ᱟᱞᱮᱭᱟ᱾
ᱦᱮᱸ ᱟᱞᱮ ᱥᱮᱫ ᱞᱮᱠᱟ ᱜᱮ᱾
ᱟᱨᱮ ᱦᱮᱸ ᱟᱨᱮ ᱦᱮᱸ ᱟᱨ ᱮᱴᱟᱜ ᱥᱚᱢᱚᱭ ᱫᱚ ᱡᱮ ᱱᱚᱝᱠᱟ ᱡᱮ ᱫᱟᱜ ᱡᱮ ᱢᱤᱱᱤ ᱯᱷᱤᱱᱤ ᱠᱚ ᱦᱮᱱᱟᱜᱼᱟ, ᱚᱱᱠᱟ ᱫᱚ ᱵᱟᱹᱱᱩᱜ ᱟᱨᱠᱤ ᱪᱮᱫ ᱦᱚᱸ᱾
ᱦᱮᱸ,
ᱚᱱᱮ ᱚᱱᱠᱟ ᱠᱟᱱᱟ ᱟᱨᱠᱤ᱾ ᱟᱨ ᱛᱟᱦᱚᱞᱮ ᱜᱚᱝᱠᱮ ᱛᱟᱦᱚᱞᱮ ᱫᱤᱱᱟᱹᱢ ᱫᱤᱱ ᱡᱤᱭᱚᱱ ᱨᱮ, ᱛᱟᱦᱞᱮ ᱪᱮᱫ ᱠᱚᱢ ᱠᱟᱹᱢᱤ ᱵᱟᱲᱟᱭ ᱜᱮᱭᱟ ᱪᱮᱫ ᱠᱚᱨᱮ᱾
ᱠᱟᱹᱢᱤ ᱵᱟᱲᱟᱭ ᱫᱚ, ᱮᱠᱷᱚᱱ ᱫᱚ ᱚᱞ ᱯᱟᱲᱦᱟᱣ ᱦᱳᱭᱳᱜ ᱠᱟᱱ ᱜᱮᱭᱟ᱾ ᱤᱧᱦᱚᱸ ᱵᱟᱨᱦᱨᱮ ᱨᱮᱜᱮᱧ ᱛᱟᱦᱮᱱ ᱜᱮᱭᱟ, ᱟᱫᱚ ᱦᱮᱡ ᱦᱳᱭ ᱠᱟᱱᱟ ᱚᱲᱟᱜ ᱦᱚᱞᱟᱜᱮ᱾ ᱟᱨ ᱛᱷᱚᱲᱟ ᱫᱤᱱ ᱛᱮᱦᱮᱱ ᱦᱳᱭᱳᱜᱼᱟ ᱦᱟᱸᱜ, ᱟᱵᱟᱨ ᱪᱟᱞᱟᱜ ᱦᱳᱭᱳᱜᱼᱟ ᱜᱟᱯᱟ ᱢᱮᱭᱟᱝ ᱥᱮᱫ ᱪᱟ ᱞᱟᱜ ᱦᱳᱭᱳᱜᱼᱟ᱾ ᱟᱵᱮᱱ ᱫᱚ ᱪᱮᱜ ᱠᱚᱵᱮᱱ ᱪᱤᱠᱟᱹ ᱵᱟᱲᱟᱭ ᱜᱮᱭᱟ?
ᱟᱹᱞᱤᱧ ᱫᱚ ᱚᱝᱠᱟ ᱚᱞ ᱯᱟᱲᱦᱟᱣ ᱠᱚᱫᱚ ᱟᱹᱰᱤ ᱫᱤᱱ ᱨᱮᱜᱮᱞᱤᱧ ᱵᱟᱹᱜᱤᱭ ᱠᱮᱫᱟ ᱦᱮᱸᱥᱮ᱾
ᱦᱮᱸ
ᱟᱫᱚ ᱚᱝᱠᱟ ᱚᱲᱟᱜ ᱠᱚᱨᱮᱜᱮ ᱠᱟᱢᱤ ᱵᱟᱲᱟ ᱦᱩᱭᱩᱜᱼᱟ ᱟᱨᱠᱤ᱾
ᱦᱮᱸ
ᱚᱝᱠᱟ ᱚᱲᱟᱜ ᱠᱚᱨᱮ ᱪᱟᱥᱵᱟᱥᱼᱟ ᱛᱟᱯᱚᱨᱮ ᱢᱮᱨᱚᱢ ᱠᱚ ᱥᱩᱠᱨᱤ ᱠᱚ ᱟᱥᱩᱞ ᱵᱟᱲᱟ ᱦᱳᱭ ᱠᱟᱱᱟ ᱟᱨᱠᱤ ᱦᱮᱥᱮ᱾
ᱦᱮᱸ
ᱚᱝᱠᱟ ᱞᱮᱠᱟᱱᱟᱜ ᱠᱟᱛᱷᱟ ᱟᱨᱠᱤ᱾
ᱦᱮᱸ ᱰᱟᱝᱨᱤ ᱢᱮᱨᱚᱢ ᱠᱚᱫᱚ ᱛᱟᱦᱚᱞᱮ ᱰᱷᱮᱨ ᱜᱮ ᱢᱮᱱᱟᱜ ᱠᱚᱛᱟ ᱯᱮᱭᱟ?
ᱦᱮᱸ ᱰᱟᱝᱨᱤ ᱢᱮᱨᱚᱢ ᱠᱚᱫᱚ ᱰᱷᱮᱨ ᱜᱮ ᱢᱮᱱᱟᱜ ᱠᱚᱣᱟ᱾
ᱦᱩᱸ ᱟᱞᱮᱨᱮᱱᱠᱩ ᱛᱟᱦᱮᱸ ᱠᱟᱱᱟ ᱟᱫᱩ ᱟᱞᱮ ᱫᱚᱞᱮ ᱟ ᱠᱷᱨᱤᱧ ᱪᱟᱵᱟᱣ ᱠᱟᱜ ᱠᱚᱣᱟ ᱡᱷᱚᱛᱚ ᱚᱝᱠᱟ ᱜᱩᱯᱤ ᱦᱚᱲ ᱠᱚ ᱵᱟᱹᱱᱩᱜ ᱠᱟᱜ ᱠᱚᱣᱟ ᱚᱠᱚᱭ ᱜᱩᱯ ᱯᱤᱭᱟᱭ ᱚᱱᱟᱛᱮ ᱟᱠᱷᱨᱤᱧ ᱪᱟᱵᱟᱣ ᱠᱟᱜ ᱠᱚᱣᱟᱞᱮ᱾
ᱦᱮᱸ ᱚᱱᱟ ᱢᱟ ᱮᱠᱟᱞ ᱱᱟᱯᱟᱭ ᱜᱮᱭᱟ ᱵᱷᱟᱞᱤ ᱠᱟᱛᱷᱟ ᱜᱮ᱾ ᱠᱟᱨᱚᱱ ᱪᱮᱫᱟᱜ ᱥᱮ ᱜᱩᱯᱤ ᱡᱩᱫᱤ ᱵᱟᱵᱚᱱ ᱜᱩᱯᱤ ᱫᱟᱲᱮᱭᱟᱠᱚᱣᱟ ᱪᱤᱠᱟᱹ ᱛᱮᱵᱚᱱ ᱫᱚᱦᱚ ᱠᱚᱣᱟ ᱦᱮᱸ ᱥᱮ ᱵᱟᱝ᱾
ᱦᱮᱸ ᱩᱱᱠᱩ ᱛᱟᱭᱚᱢ ᱨᱮᱦᱚᱸ ᱛᱟᱦᱮᱱ ᱦᱩᱭᱩᱜ ᱟᱛᱚ ᱦᱚᱲ᱾
ᱮᱠᱟᱞ ᱮᱠᱟᱞ ᱢᱤᱫ ᱦᱚᱲ ᱫᱚ ᱟᱵᱤᱱ ᱥᱟᱨᱟᱫᱤᱱ ᱜᱮ ᱛᱟᱦᱮᱱ ᱦᱳᱭᱳᱱ ᱛᱟᱵᱤᱱᱟ
ᱦᱮᱸ
ᱢᱟᱱᱮ ᱡᱟᱦᱟᱱᱟᱜ ᱚᱠᱟ ᱛᱮᱦᱚᱸ ᱵᱟᱵᱤᱱ ᱥᱮᱱ ᱫᱟᱲᱮᱜᱼᱟ ᱢᱤᱫᱦᱚᱲ ᱫᱚ ᱠᱟᱨᱚᱱ ᱩᱝᱠᱩ ᱫᱚ ᱢᱟᱱᱮ ᱱᱤᱡᱮᱨᱟᱜ ᱢᱟᱱᱮ ᱡᱟᱦᱟᱱᱟᱜ ᱥᱟᱛ ᱠᱟᱢᱤ ᱵᱟᱹᱜᱤ ᱠᱟ ᱠᱟᱛᱮᱫ ᱨᱮᱦᱚ ᱩᱱᱠᱩ ᱴᱷᱮᱱ ᱫᱚ ᱮᱠᱫᱚᱢ ᱥᱳᱢᱳ ᱮᱢᱜᱮ ᱦᱳᱭᱳᱜᱼᱟ ᱾
ᱦᱮᱸ ᱟᱨ ᱛᱚᱞ ᱠᱟᱛᱮ ᱦᱚᱸ ᱛᱤᱱᱟᱹᱜ ᱮᱢ ᱫᱚᱦᱚ ᱠᱟᱠᱚᱣᱟ ᱦᱮᱸ᱾
ᱦᱮᱸ ᱦᱮᱸ ᱟᱫᱚ ᱛᱚᱞ ᱠᱟᱛᱮᱜ ᱫᱚ ᱚᱝᱠᱟ ᱫᱚ ᱫᱤᱱ ᱦᱤᱞᱳᱜ ᱫᱚ ᱵᱟᱠᱚ ᱛᱟᱦᱮᱱᱟ ᱥᱮ?
ᱦᱮᱸ ᱫᱤᱱ ᱦᱤᱞᱳᱜ ᱫᱚ ᱵᱟᱠᱚ ᱛᱟᱦᱮᱱᱟ᱾
ᱦᱳᱭ ᱚᱱᱠᱟ ᱢᱤᱫ ᱫᱤᱱ ᱵᱟᱨᱥᱤ ᱢᱤᱫ ᱫᱤᱱ ᱜᱟᱱ ᱫᱚᱠᱚ ᱛᱟᱦᱮᱱᱟ ᱟᱫᱚ ᱡᱟᱦᱟᱸᱭ ᱚᱱᱟ ᱦᱚᱸ ᱟᱲᱟᱜ ᱯᱟᱹᱨᱠᱟᱹᱣ ᱡᱩᱫᱤ ᱠᱚ ᱛᱟᱦᱮᱱᱟᱥ ᱛᱟᱦᱚᱞᱮ ᱠᱷᱟᱱ ᱫᱚ ᱵᱟᱝᱠᱚ ᱛᱟᱦᱮᱸᱱ ᱞᱟᱹᱜᱤᱫᱚᱜᱼᱟ᱾
ᱵᱟᱝᱠᱚ ᱛᱟᱦᱮᱸ ᱞᱟᱹᱜᱤᱫᱚᱜᱼᱟ ᱦᱮᱸ᱾
ᱟᱨ ᱛᱟᱦᱚᱞᱮ ᱮᱸ ᱜᱚᱝᱠᱮ ᱛᱟᱦᱞᱮ ᱟᱯᱮ ᱚᱱᱟ ᱠᱚᱨᱮ ᱛᱟᱦᱚᱞᱮ ᱚᱱᱠᱟ ᱠᱟᱹᱣᱰᱤ ᱮᱸ ᱡᱟᱦᱟᱸ ᱫᱚ ᱟᱨᱡᱟᱣ ᱨᱮᱱᱟᱜ ᱚᱝᱠᱟ ᱪᱮᱫ ᱠᱚ ᱠᱟᱹᱢᱤ ᱠᱟᱛᱮᱜ ᱯᱮ ᱟᱨᱡᱟᱣ ᱜᱮᱭᱟ ᱟᱨᱠᱤ ᱡᱟᱦᱟᱸ ᱫᱚ ᱨᱮᱸᱜᱮᱡ ᱚᱨᱮᱡ ᱦᱚᱲ ᱠᱚ ᱦᱮᱱᱟᱜ ᱠᱚᱣᱟ?
ᱦᱮᱸ ᱱᱚᱸᱰᱮ ᱫᱚ ᱟᱞᱮ ᱱᱚᱱᱛᱮ ᱫᱚ ᱱᱚᱣᱟ
ᱤᱭᱟᱹ ᱠᱟᱹᱢᱤ ᱠᱚᱜᱮ ᱚᱱᱟ ᱢᱤᱥᱛᱨᱤ ᱠᱟᱹᱢᱤ ᱠᱚᱜᱮ ᱚᱲᱟᱜ ᱵᱮᱱᱟᱣ᱾ ᱥᱮ ᱚᱱᱛᱮ ᱤᱴᱟᱹ ᱵᱷᱟᱴᱟ ᱢᱮᱱᱟᱜ ᱠᱟᱫᱟ ᱤᱴᱟᱹ ᱵᱷᱟᱴᱟ ᱥᱮᱫ ᱠᱚ ᱥᱟᱞᱟᱜ ᱜᱮᱭᱟ᱾ ᱟᱨ ᱱᱚᱝᱠᱟ ᱪᱟᱥᱵᱟᱥ ᱠᱟᱹᱢᱤ ᱜᱮ᱾ ᱡᱟᱦᱟᱭ ᱡᱩᱫᱤ ᱟᱹᱛᱩ ᱨᱮᱜᱮ ᱳᱭ ᱵᱟᱲᱜᱤ ᱥᱮᱜ ᱨᱮ ᱩᱛᱩ ᱠᱚ ᱨᱚᱦᱚᱭ ᱵᱟᱲᱟᱠᱟᱛᱮᱜ ᱚᱱᱟ ᱜᱮᱠᱚ ᱟᱠᱷᱨᱤᱧ ᱠᱟᱛᱮᱫ ᱚᱱᱠᱟ ᱠᱟᱛᱮᱫ ᱜᱮ ᱡᱤᱭᱚᱱ ᱠᱚ ᱠᱷᱟᱱᱰᱟᱣᱟ᱾ ᱟᱨᱚ ᱱᱮᱛᱟᱨ ᱫᱚ ᱥᱚᱵ ᱵᱟᱦᱨᱮ ᱥᱮᱜ ᱠᱚ ᱪᱟᱞᱟᱜ ᱠᱟᱱᱟ ᱵᱟᱦᱨᱮ ᱠᱟᱢᱤ ᱜᱮ᱾
ᱟᱪᱪᱷᱟ ᱟᱪᱪᱷᱟ, ᱟᱪᱪᱷᱟ ᱛᱟᱦᱚᱞᱮ ᱵᱟᱭᱨᱮ ᱠᱟᱢᱤᱢ ᱞᱟᱹᱭ ᱠᱮᱫᱟ ᱜᱚᱝᱠᱮ ᱦᱮᱸ ᱵᱟᱝ?
ᱦᱮᱸ
ᱛᱟᱦᱚᱞᱮ ᱱᱚᱰᱮ ᱢᱤᱴᱟᱝ ᱢᱚᱱᱮᱨᱮ ᱢᱤᱫᱴᱟᱝ ᱠᱩᱠᱞᱤ ᱦᱤᱡᱩᱜ ᱠᱟᱱᱟ ᱚᱞ ᱯᱟᱲᱦᱟᱣ ᱠᱚᱫᱚ ᱟᱹᱰᱤ ᱫᱤᱱ ᱨᱤᱜᱤᱧ ᱵᱟᱹᱜᱤ ᱟᱠᱟᱫᱟ ᱟᱫᱚ ᱵᱟᱭᱨᱮ ᱠᱟᱹᱢᱤ ᱠᱚᱫᱚ ᱮᱠᱷᱟᱱ ᱢᱤᱫ ᱫᱷᱟᱣ ᱦᱚᱸ ᱵᱟᱹᱧ ᱢᱚᱦᱰᱟ ᱟᱠᱟᱱᱟ ᱾ ᱛᱚ ᱵᱟᱭᱨᱮ ᱠᱟᱹᱢᱤ ᱠᱟᱛᱮᱫ ᱚᱱ ᱚᱱᱠᱟ ᱵᱟᱭᱨᱮ ᱠᱟᱹᱢᱤ ᱠᱟᱛᱮᱜ ᱚᱱᱠᱟ ᱡᱟᱦᱟᱸ ᱩᱱᱱᱚᱛᱤ ᱥᱮ ᱟᱵᱚ ᱪᱮᱛᱟᱱ ᱥᱮᱜ ᱚᱱᱠᱟ ᱨᱟᱠᱟᱵ ᱜᱟᱱᱚᱜᱼᱟ ᱥᱮ ᱪᱮᱜ ᱞᱮᱠᱟ ᱵᱤᱱ ᱢᱚᱱᱮᱭᱟ ᱟᱵᱤᱱᱟᱜ ᱢᱚᱱᱮᱛᱮ ᱾
ᱚᱱᱠᱟ ᱫᱚ ᱦᱮᱸ ᱢᱚᱸᱬᱮ ᱞᱮᱠᱟᱡ ᱫᱚ ᱜᱟᱱᱚᱜ ᱜᱮᱭᱟ ᱾ ᱢᱟᱱᱮ ᱠᱟᱹᱢᱤ ᱠᱟᱛᱮ ᱟᱨᱡᱟᱣ ᱠᱟᱛᱮ ᱚᱱᱟ ᱦᱚᱸ ᱢᱟᱱᱮ ᱫᱚᱦᱚ ᱡᱚᱜᱟᱣ ᱦᱩᱭᱩᱜᱼᱟ ᱚᱱᱟ ᱯᱚᱭᱥᱟ ᱠᱚ ᱦᱚᱸ ᱾ ᱚᱱᱠᱟᱱᱟᱜ ᱠᱟᱹᱢᱤ ᱨᱮᱜᱮ ᱞᱟᱜᱟᱣ ᱦᱩᱭᱩᱜᱼᱟ ᱟᱨ ᱚᱱᱠᱟ ᱟᱹᱣᱲᱤ ᱜᱮ ᱠᱷᱚᱨᱚᱪ ᱞᱮᱠᱷᱟᱡ ᱫᱚ ᱚᱱᱟ ᱦᱚᱸ ᱮᱢᱱᱤ ᱜᱮ ᱚᱱᱟ ᱫᱚ ᱵᱷᱮᱥᱛᱟ ᱜᱮ ᱪᱟᱞᱟᱣ ᱮᱱ ᱜᱮᱭᱟ ᱾
ᱟᱪᱪᱷᱟ ᱟᱪᱪᱷᱟ ᱦᱮᱸ ᱪᱮᱫᱟᱜ ᱥᱮ ᱠᱟᱨᱚᱱ ᱱᱚ ᱛᱮ ᱧᱮᱞᱚᱜᱚᱜ ᱠᱟᱱᱟ ᱟᱞᱮ ᱱᱚᱣᱟ ᱠᱚᱨᱮ ᱦᱚᱸ ᱵᱟᱭᱨᱮ ᱠᱚᱠᱚ ᱪᱟᱞᱟᱜ ᱠᱟᱱ ᱜᱮᱭᱟ ᱦᱮᱸᱥᱮ ᱾
ᱦᱮᱸ
ᱠᱤᱪᱷᱩ ᱠᱤᱪᱷᱩ ᱠᱤᱪᱷᱩ ᱠᱤᱪᱷᱩ ᱦᱚᱲ ᱫᱚᱠᱚ ᱚᱱᱠᱟ ᱠᱚ ᱩᱱᱱᱚᱛᱤᱭᱮᱜ ᱜᱮᱭᱟ ᱾ ᱟᱨ ᱠᱤᱪᱷᱩ ᱠᱤᱪᱷᱩ ᱦᱚᱲ ᱫᱚ ᱵᱟᱝᱟ ᱾ ᱟᱫᱚ ᱚᱱᱟᱛᱮ ᱤᱧᱟᱹᱜ ᱢᱚᱱᱮᱨᱮ ᱠᱩᱠᱞᱤ ᱫᱚ ᱱᱚᱝᱠᱟ ᱦᱤᱡᱩᱜ ᱜᱮᱭᱟ ᱢᱟᱡᱮ ᱥᱟᱡᱷᱮ ᱾
ᱦᱮᱸ ᱢᱤᱫ ᱵᱟᱨ ᱜᱟᱛᱮ ᱠᱚ ᱤᱧ ᱨᱮᱱ ᱩᱱᱠᱩ ᱦᱚᱸ ᱵᱟᱦᱨᱮ ᱠᱟᱹᱢᱤ ᱠᱚ ᱪᱟᱞᱟᱣ ᱱᱚᱣᱟ ᱟᱭᱢᱟ ᱫᱤᱱ ᱜᱮᱠᱚ ᱠᱟᱹᱢᱤᱭᱮᱜ ᱠᱟᱹᱢᱤ ᱠᱟᱜ ᱜᱮᱭᱟ ᱮᱠᱷᱚᱱᱚ ᱠᱚ ᱪᱟᱞᱟᱜ ᱠᱟᱱ ᱜᱮᱭᱟ ᱟᱨ ᱚᱱᱠᱟ ᱜᱮᱠᱚ ᱦᱤᱡᱩᱜᱼᱟ ᱡᱟᱦᱟᱸ ᱱᱟᱜ ᱯᱚᱨᱚᱵᱽ ᱯᱚᱨᱚᱵᱽ ᱯᱚᱨᱵᱟᱥ ᱠᱚᱨᱮ ᱩᱱᱠᱩ ᱚᱲᱟᱜ ᱠᱚᱠᱚ ᱵᱮᱱᱟᱣ ᱠᱮᱜᱼᱟ ᱾ ᱥᱟᱶᱛᱮ ᱵᱟᱯᱞᱟ ᱦᱚᱸᱠᱚ ᱵᱟᱯᱞᱟ ᱵᱟᱲᱟᱭᱱᱟ ᱜᱟᱹᱰᱤ ᱠᱚᱠᱚ ᱦᱟᱛᱟᱣ ᱵᱟᱲᱟ ᱠᱮᱫᱟ ᱾ ᱢᱟᱱᱮ ᱵᱷᱟᱹᱞᱤ ᱜᱮ ᱩᱱᱱᱚᱛᱤᱣ ᱠᱟᱜ ᱜᱮᱭᱟ ᱠᱚ ᱾
ᱟᱪᱪᱷᱟ ᱟᱪᱪᱷᱟ ᱢᱟᱱᱮ ᱢᱚᱱᱮ ᱞᱮᱠᱷᱟᱱ ᱜᱮ ᱜᱟᱱ ᱫᱟᱲᱮᱭᱟᱜᱼᱟ ᱵᱚᱱ ᱦᱮᱸ ᱵᱟᱝ ᱾ ᱢᱚᱱᱮ ᱫᱟᱲᱮ ᱜᱮ ᱟᱵᱚᱣᱟᱜ ᱟᱥᱚᱞ ᱫᱟᱲᱮ ᱫᱚ ᱦᱮᱸ ᱵᱟᱝ ᱾
ᱦᱮᱸ
ᱡᱩᱫᱤ ᱵᱚᱱ ᱢᱚᱱᱮᱭᱟ ᱥᱮ ᱴᱟᱠᱟ ᱯᱩᱭᱥᱟ ᱡᱩᱫᱤ ᱵᱚᱱ ᱫᱚᱦᱚᱭᱟ ᱛᱟᱦᱚᱞᱮ ᱠᱷᱟᱱ ᱫᱚ ᱚᱵᱚᱥᱥᱳᱭ ᱜᱟᱱᱚᱜ-ᱟ ᱾
ᱦᱮᱸ ᱦᱩᱭᱩᱜᱼᱟ ᱦᱮᱸ ᱦᱩᱭᱩᱜ ᱜᱮᱭᱟ ᱾
ᱵᱟᱝ ᱫᱟᱲᱮ ᱨᱮᱱᱟᱜ ᱪᱮᱜ ᱦᱚᱸ ᱵᱟᱝ ᱠᱟᱱᱟ ᱦᱮᱸ ᱵᱟᱝ ᱾
ᱦᱮᱸ ᱟᱫᱚ ᱚᱱᱠᱟ ᱜᱮ ᱵᱩᱡᱽ ᱵᱩᱱ ᱠᱟᱛᱮᱜ
ᱦᱮᱸ ᱦᱮᱸ ᱢᱟ ᱞᱟᱹᱭ ᱢᱮ ᱾
ᱚᱱᱠᱟ ᱜᱮ ᱵᱩᱡᱽ ᱠᱟᱛᱮᱜ ᱯᱚᱭᱥᱟ ᱠᱚᱦᱚᱸ ᱫᱚᱦᱚ ᱡᱚᱜᱟᱣ ᱦᱩᱭᱩᱜᱼᱟ ᱥᱮ ᱡᱟᱦᱟᱱᱟᱜ ᱚᱱᱠᱟᱱᱟᱜ ᱜᱮ ᱠᱷᱚᱨᱚᱪ ᱦᱩᱭᱩᱜᱼᱟ ᱾ ᱟᱹᱣᱲᱤ ᱠᱷᱚᱨᱚᱪ ᱞᱮᱠᱷᱟᱡ ᱫᱚ ᱚᱱᱠᱟ ᱜᱮ ᱾ ᱚᱱᱠᱟ ᱨᱮᱸᱜᱮᱡ ᱜᱮᱵᱚᱱ ᱛᱮᱦᱮᱱᱟ ᱾
ᱟᱪᱪᱷᱟ ᱟᱪᱪᱷᱟ ᱦᱮᱸ ᱚᱱᱟ ᱦᱚᱸ ᱠᱟᱛᱷᱟ ᱠᱟᱱᱟ ᱾
ᱟᱨ ᱛᱟᱦᱚᱞᱮ ᱜᱚᱝᱠᱮ ᱛᱟᱦᱚᱞᱮ ᱟᱯᱮ ᱚᱱᱟ ᱡᱟᱦᱟᱸ ᱫᱚ ᱟᱛᱳ ᱠᱚᱨᱮ ᱡᱟᱦᱟᱸ ᱠᱚ ᱠᱟᱹᱢᱤ ᱠᱟᱱᱟ ᱾ ᱨᱟᱡᱽ ᱢᱤᱥᱛᱨᱤ ᱥᱮ ᱚᱱᱮ ᱡᱟᱦᱟᱸ ᱚᱲᱟᱜ ᱡᱩᱫ ᱠᱚ ᱡᱟᱦᱟᱸᱭ ᱠᱚ ᱠᱟᱹᱢᱤᱭᱟ ᱠᱚᱢ ᱞᱟᱹᱭ ᱠᱮᱫᱟ ᱾ ᱚᱱᱟ ᱠᱚᱫᱚ ᱪᱮᱜ ᱞᱮᱠᱟ ᱠᱟᱹᱣᱰᱤ ᱠᱚ ᱮᱢᱟ ᱠᱚᱣᱟ ᱫᱤᱱ ᱨᱮ ᱛᱤᱱᱟᱹᱜ ᱠᱟᱛᱮᱜ ᱾
ᱫᱤᱱ ᱨᱮ ᱢᱤᱥᱛᱨᱤ ᱠᱚᱫᱚ ᱠᱚ ᱮᱢᱟ ᱠᱚᱜᱮᱭᱟ ᱯᱟᱸᱥᱥᱚ ᱾ ᱟᱨ ᱞᱮᱵᱟᱨ ᱫᱚ ᱠᱚ ᱮᱢᱟ ᱠᱚᱣᱟ ᱚᱱᱠᱟ ᱟᱲᱟᱭᱥᱚ ᱾
ᱟᱪᱪᱷᱟ ᱟᱨ ᱡᱚᱢ ᱧᱩ ᱫᱚ ᱾
ᱡᱚᱢᱼᱧᱩ ᱫᱚ ᱱᱤᱡᱮᱨᱟᱜ ᱜᱮ ᱾
ᱡᱚᱢ ᱧᱩ ᱱᱤᱡᱮᱨᱟᱜ ᱦᱮᱸ ᱵᱟᱝ ᱾
ᱦᱮᱸ
ᱦᱳᱭ ᱦᱚᱸ ᱟᱹᱰᱤ ᱵᱮᱥ ᱟᱨ ᱟᱞᱮ ᱥᱮᱫ ᱫᱚ ᱱᱚᱛᱮ ᱜᱚᱢᱠᱮ ᱢᱤᱥᱛᱨᱤ ᱠᱚᱫᱚ ᱯᱟᱥᱥᱚ ᱴᱟᱠᱟ ᱟᱨ ᱡᱟᱦᱟᱸᱭ ᱫᱚ ᱞᱮᱵᱟᱨ ᱠᱚ ᱛᱟᱦᱮᱱ ᱠᱟᱱᱟ ᱩᱱᱠᱩ ᱫᱚ ᱯᱮᱥᱚ ᱴᱟᱠᱟ ᱠᱚ ᱦᱟᱛᱟᱣᱮᱜ-ᱟ᱾
ᱥᱟᱶᱛᱮ ᱢᱤᱫ ᱵᱮᱲᱟ ᱡᱚᱢ,
ᱦᱳᱸ,
ᱦᱳᱭ ᱚᱝᱠᱟ ᱟᱨᱠᱤ, ᱟᱫᱚ ᱱᱮᱛᱟᱨ ᱢᱟ ᱢᱤᱥᱛᱨᱤ ᱠᱷᱚᱱᱟᱜ ᱫᱚ ᱞᱮᱵᱟᱨᱟᱜ ᱜᱮ ᱡᱟᱹᱥᱛᱤ, ᱟᱱᱟᱴ ᱦᱮᱱᱟᱜ ᱟᱠᱟᱫᱟ ᱟᱨᱠᱤ, ᱢᱤᱥᱛᱨᱤ ᱫᱚ ᱱᱮᱛᱟᱨ ᱫᱚ ᱥᱟᱱᱟᱢ ᱞᱮᱠᱟ ᱜᱮ ᱠᱚ ᱦᱩᱭ ᱠᱟᱱᱟ ᱢᱮᱱᱠᱷᱟᱱ ᱞᱮᱵᱟᱨ ᱫᱚ ᱚᱠᱚᱭ ᱪᱟᱞᱟᱜᱼᱟ? ᱞᱮᱵᱟᱨ ᱪᱟᱞᱟᱜ ᱵᱟᱝ ᱵᱩᱡᱷᱟᱹᱣᱮᱫ ᱠᱚᱣᱟ ᱟᱨ ᱢᱤᱥᱛᱨᱤ ᱢᱟ ᱞᱮᱵᱟᱨ ᱵᱮᱜᱚᱨ ᱵᱟᱝ ᱠᱟᱱᱟᱭ ᱢᱤᱥᱛᱨᱤ ᱫᱚ ᱪᱮᱞᱮ ᱦᱚᱸ
ᱦᱮᱸᱻᱮ
ᱟᱪᱪᱷᱟ ᱟᱨ ᱡᱟᱦᱟᱸᱭ ᱢᱤᱫ ᱫᱷᱟᱣ ᱢᱤᱥᱛᱤᱨᱤᱜ-ᱟ ᱩᱱᱤ ᱫᱚ ᱟᱨ ᱞᱮᱵᱟᱨ ᱫᱚ ᱵᱟᱭ ᱠᱷᱟᱴᱟᱜ ᱟᱥᱮ, ᱞᱮᱵᱟᱨᱟᱜ ᱡᱟᱦᱟᱸ ᱠᱟᱹᱢᱤ ᱠᱚ ᱛᱟᱦᱮᱱ ᱠᱟᱱᱟ ᱚᱱᱟ ᱫᱚ ᱟᱜ-ᱠᱷᱟᱱ ᱩᱱᱤ ᱫᱚ ᱟᱸᱡᱷᱟᱴ ᱜᱮ ᱵᱩᱡᱷᱟᱹᱣᱮᱫᱟᱭ,
ᱦᱮᱸᱻᱮ
ᱚᱱᱟ ᱠᱟᱨᱚᱱ ᱛᱮ ᱟᱫᱚ ᱦᱟᱱᱮ ᱡᱟᱹᱛᱤ ᱠᱟᱭ ᱛᱮ ᱫᱚ ᱧᱮᱞᱚᱜ-ᱟ ᱱᱚᱸᱰᱮ ᱡᱟᱸᱦᱟᱱ ᱵᱮᱜᱚᱨ, ᱞᱟᱹᱭ ᱜᱟᱱᱚᱜ ᱠᱟᱱᱟ ᱱᱚᱸᱰᱮ ᱫᱚ ᱡᱟᱦᱟᱸ ᱫᱚ ᱞᱮᱵᱟᱨᱟᱜ ᱜᱮ ᱱᱟᱜ ᱠᱷᱟᱱ ᱡᱟᱹᱥᱛᱤ ᱫᱚ ᱟᱜ-ᱠᱷᱟᱱ ᱤᱭᱟᱹ ᱢᱮᱱᱟᱜ ᱟᱠᱟᱫᱟ ᱾
ᱦᱮᱸᱻ ᱚᱝᱠᱟ ᱞᱮᱵᱟᱨ ᱞᱮᱵᱟᱨ ᱠᱟ ᱠᱟᱛᱮᱫ ᱜᱮ ᱢᱤᱥᱛᱨᱤ ᱠᱚ ᱥᱮᱬᱟᱭᱮᱫᱟ ᱛᱚ ᱛᱟᱦᱞᱮ ᱞᱮᱵᱟᱨ ᱥᱮᱫ ᱫᱚᱠᱚ ᱠᱚᱢᱚᱜ ᱠᱟᱱᱟ᱾ ᱢᱤᱥᱛᱨᱤ ᱠᱚ ᱥᱮᱬᱟᱭᱮᱜ ᱠᱷᱟᱡ, ᱦᱩ
ᱟᱨ ᱥᱮᱬᱟ ᱦᱚᱸ ᱞᱟᱹᱠᱛᱤ ᱠᱟᱱ ᱜᱮᱭᱟ ᱛᱤᱱᱟᱹᱜ ᱫᱤᱱ ᱞᱮᱵᱟᱨᱮᱢ ᱠᱟᱹᱢᱤᱭᱟ ᱦᱮᱸ ᱵᱟᱝ?
ᱦᱮᱸ ᱦᱮᱸ,
ᱟᱫᱚ ᱡᱷᱚᱛᱚ ᱦᱚᱲ ᱜᱮ ᱡᱟᱛᱮ ᱞᱟᱦᱟ ᱦᱮᱸ ᱡᱷᱚᱛᱚ ᱜᱮ ᱥᱮᱬᱟᱭᱮᱫ ᱜᱮᱭᱟ ᱠᱟᱹᱛᱤᱡ ᱠᱷᱚᱱᱟᱜ ᱢᱟᱨᱟᱝ
ᱦᱮᱸ,
ᱡᱟᱭᱦᱩᱠ ᱜᱚᱝᱠᱮ ᱛᱟᱦᱚᱞᱮ ᱚᱱᱠᱟ ᱟᱹᱵᱤ ᱜᱮᱱ ᱜᱮ ᱚᱠᱛᱚ ᱠᱟᱦᱚᱸ